ᱦᱮᱞᱳ ᱦᱮᱸ ᱡᱚᱦᱟᱨ ᱜᱮ ᱜᱚᱢᱠᱮ
ᱦᱸ ᱟᱱᱡᱚᱧ ᱧᱟᱢ ᱫᱟ ᱤᱧᱟᱜ ᱨᱚᱲ
ᱦᱮᱸ
ᱤᱧᱟᱹᱜ ᱨᱚᱲ ᱟᱧᱡᱚᱢ ᱧᱟᱢ ᱫᱟ
ᱦᱮᱸ ᱟᱸᱡᱚᱢ ᱧᱟᱢ ᱟᱨ ᱤᱧᱟᱜ ᱨᱚᱲ
ᱟᱢᱟᱜ ᱨᱚᱲ ᱟᱸᱡᱚᱢ ᱫᱚ ᱟᱸᱡᱚᱢᱚᱜ ᱠᱟᱱᱟ ᱠᱟᱹᱴᱤᱡ ᱢᱟᱱᱮ ᱵᱟᱨᱦᱮ ᱥᱟᱰᱮᱤ ᱟᱸᱡᱚᱢᱚᱜ ᱠᱟᱱᱟ ᱚᱱᱟ ᱦᱚᱭ ᱦᱤᱸᱥᱤᱫ ᱠᱚ
ᱚᱻ ᱦᱚᱭ ᱮᱫ ᱜᱮᱭᱟ ᱱᱟᱥᱮᱱᱟᱜ ᱦᱚᱸ ᱚᱢᱟᱹᱧ
ᱟᱪᱪᱷᱟ ᱟᱪᱪᱷᱟ ᱟᱪᱷᱟ ᱫᱤᱭᱮᱯᱚᱨ ᱱᱟᱯᱟᱭ ᱵᱟᱲᱟ ᱜᱮᱛᱚ ᱚᱲᱟᱜ ᱠᱚᱨᱮ
ᱦᱮᱸ ᱱᱟᱯᱟᱭ ᱵᱟᱲ ᱜᱤ ᱟᱢ ᱜᱮ
ᱦᱮᱸ ᱤᱧ ᱦᱚᱸ ᱱᱟᱯᱟᱭ ᱵᱟᱲᱟ ᱜᱮᱭᱟ ᱚᱲᱟᱜ ᱠᱚᱨᱮ ᱦᱚᱸ ᱥᱟᱱᱟᱢ ᱠᱚᱜᱮ ᱱᱟᱯᱟᱭ ᱵᱟᱲᱟ ᱜᱮ ᱢᱮᱱᱟᱜ ᱟᱠᱟᱫ ᱠᱚᱣᱟ
ᱢᱮᱱ ᱦᱮᱸ ᱱᱟᱯᱟᱭ ᱵᱟᱲᱟ ᱞᱮᱱᱠᱷᱟᱡ ᱜᱮᱛᱚ ᱱᱟᱯᱟᱭ ᱜᱮ
ᱦᱮᱸ ᱦᱮᱸ ᱦᱮᱸ ᱱᱟᱯᱟᱭ ᱵᱚᱱ ᱛᱟᱦᱮᱸ ᱞᱮᱱ ᱠᱷᱟᱱ ᱜᱮ ᱱᱟᱯᱟᱭ
ᱱᱟᱯᱟᱭ ᱵᱚᱱ ᱛᱟᱦᱮᱸ ᱛᱱᱟ ᱟᱨ ᱪᱤᱫ ᱠᱚ ᱪᱮᱠᱟ ᱦᱩᱭᱩᱜ ᱠᱟᱱᱟ
ᱦᱚᱸᱜᱼᱚᱭ ᱪᱮᱠᱟ ᱵᱚᱞᱛᱮ ᱦᱚᱸᱜᱼᱚᱭ ᱟᱥᱟᱲ ᱵᱚᱸᱜᱟ ᱫᱤᱱ ᱥᱮᱴᱮᱨ ᱟᱠᱟᱱᱟ ᱛᱚ ᱛᱟᱦᱚᱞᱮ ᱠᱷᱟᱱ ᱫᱚ ᱡᱟᱹᱯᱩᱫ ᱫᱤᱱ ᱫᱚ ᱮᱻ ᱡᱟᱦᱟ ᱡᱷᱟᱨ ᱡᱷᱟᱨ ᱫᱟᱜ ᱨᱮᱭᱟᱜ ᱠᱟᱛᱷᱟ ᱫᱚ ᱚᱱᱠᱟ ᱫᱚ ᱵᱟᱭ ᱫᱟᱜ ᱮᱫᱟ ᱛᱚ ᱡᱟᱦᱟᱸ ᱛᱤᱱᱟᱹᱜ ᱮ ᱫᱟᱜ ᱮᱫᱟ ᱚᱱᱟ ᱚᱱᱟ ᱚᱱᱟ ᱫᱟᱜ ᱟᱥᱟ ᱛᱮᱜᱮ ᱢᱟᱱᱮ ᱢᱟᱱᱮ ᱠᱷᱮᱛ ᱵᱟᱹᱭᱦᱟᱹᱲ ᱨᱮᱱᱟᱜ ᱡᱟᱦᱟᱸ ᱵᱟᱹᱫᱽ ᱠᱚ ᱢᱤᱫ ᱵᱟᱨᱭᱟ ᱟᱲᱮ ᱠᱚ ᱢᱟᱜ ᱴᱚᱠᱟ ᱦᱩᱭ ᱮᱱᱟ ᱟᱨ ᱨᱩᱣᱟᱹᱲ ᱨᱩᱟᱹᱲ ᱧ ᱫᱚ ᱨᱩᱟᱹᱲ ᱦᱮ ᱱᱤᱛᱚᱜ ᱫᱚ ᱨᱩᱢ ᱨᱮ ᱚᱲᱟᱜ ᱨᱮ ᱢᱮᱱᱟᱜ ᱟᱠᱟᱫ ᱞᱮᱭᱟ ᱟᱢᱜᱮ ᱪᱮᱫ ᱠᱚᱢ ᱪᱤᱠᱟ ᱠᱮᱫᱟ ᱛᱮᱦᱮᱧ ᱫᱚ ᱫᱟᱜ ᱫᱚ ᱦᱟᱸᱜ ᱱᱤᱛ ᱫᱷᱟᱹᱵᱤᱡ ᱛᱮ ᱚᱱᱠᱟ ᱚᱱᱠᱟ ᱵᱷᱟᱵ ᱛᱮ ᱫᱚ ᱵᱟᱭ ᱫᱟᱜ ᱟᱠᱟᱫᱟ
ᱦᱩᱻ ᱱᱤᱛ ᱢᱟᱴ ᱥᱮᱫ ᱨᱮ ᱦᱮᱡ ᱠᱟᱛᱮᱡ ᱴᱟᱣᱟᱨ ᱰᱤᱥᱴᱟᱵ ᱮᱫ ᱛᱟᱦᱮᱱᱟ ᱚᱲᱟᱜ ᱨᱮ
ᱟᱪᱪᱷᱟ ᱟᱪᱪᱷᱟ ᱟᱪᱪᱷᱟ ᱚᱱᱟ ᱚᱲᱟᱜ ᱫᱚ ᱱᱮᱴᱚᱣᱟᱨᱠ ᱠᱚᱫᱚ ᱟᱹᱰᱤᱜ ᱜᱮ ᱰᱤᱥᱴᱟᱵ ᱦᱮᱸ ᱵᱟᱝ
ᱦᱮᱸ ᱰᱤᱥᱴᱟᱵ ᱮᱫ ᱜᱮᱭᱟ ᱚᱱᱟᱜᱮ ᱢᱟᱴ ᱥᱮᱫ ᱦᱮᱡ ᱦᱳᱭ ᱟᱠᱟᱱᱟ ᱛᱷᱚᱲᱟ
ᱟᱯᱮ ᱫᱚ ᱚᱠᱟ ᱨᱮᱱ ᱦᱳ
ᱟᱫᱚ ᱚᱲᱟᱜ ᱫᱚ ᱚᱠᱟ ᱨᱮ
ᱦᱮᱸ ᱚᱲᱟᱜ ᱠᱚᱫᱚ ᱱᱚᱛᱮ ᱦᱟᱸᱜ ᱱᱚᱛᱮ ᱚᱱᱟ ᱴᱚᱯᱤᱠ ᱞᱟᱝ ᱵᱟᱪᱷᱟᱣ ᱞᱮᱜᱮ ᱢᱤᱫ ᱴᱮᱱ ᱴᱚᱯᱤᱠ ᱤᱧ ᱞᱟᱹᱭ ᱮᱫᱟ ᱛᱟᱞᱟᱝᱟ ᱦᱮᱸᱥᱮ ᱱᱚᱣᱟ ᱴᱚᱯᱤᱠ ᱜᱤᱫᱤ ᱠᱟᱛᱮ ᱞᱟᱝ ᱜᱟᱞᱢᱟᱨᱟᱜᱼᱟ
ᱴᱷᱤᱠ
ᱮᱻ ᱥᱟᱬᱮᱥ ᱮᱢ ᱵᱩᱡ ᱜᱮᱭᱟ ᱥᱟᱬᱮᱥ
ᱦᱚᱭ ᱞᱚᱝ ᱤᱫᱤ ᱠᱟᱛᱮᱢ ᱵᱩᱡᱽ ᱜᱮᱭᱟ ᱦᱚᱭ ᱞᱚᱝ ᱤᱫᱤ ᱠᱟᱛᱮ ᱚᱱᱟ ᱟᱵᱚᱦᱟᱣᱟ ᱤᱫᱤ ᱠᱟᱛᱮ ᱡᱟᱦᱟ ᱦᱚᱸᱭ ᱠᱚ ᱤᱫᱤ ᱠᱟᱛᱮᱫ ᱡᱮᱢᱚᱱ ᱱᱚᱸᱜᱼᱚᱭ ᱡᱮ ᱛᱤᱦᱤᱧ ᱦᱟᱸᱜ ᱡᱟᱸᱦᱟ ᱫᱟᱜ ᱡᱟᱹᱲᱤ ᱠᱚ ᱵᱟᱭ ᱫᱟᱜ ᱡᱟᱹᱲᱤ ᱟᱵᱩᱱ ᱠᱟᱱᱟ ᱴᱷᱤᱠ ᱢᱚᱛᱚ
ᱦᱮᱸ ᱪᱮᱫᱟᱜ ᱵᱟᱝ ᱦᱮᱸ ᱚᱱᱟ ᱦᱚᱸ ᱜᱟᱱᱚᱜ ᱜᱮᱭᱟ᱾
ᱦᱚᱸᱜᱼᱚᱭ ᱡᱮ ᱡᱟᱦᱟᱸ ᱢᱤᱫ ᱴᱟᱝ ᱡᱟᱹᱯᱩᱫ ᱫᱤᱱ ᱨᱮ ᱡᱟᱦᱟᱸ ᱫᱟᱜ ᱨᱮᱭᱟᱜ ᱠᱟᱛᱷᱟ ᱛᱚ᱾ ᱱᱚᱣᱟ ᱴᱷᱤᱠ ᱢᱚᱛᱚ ᱵᱟᱭ ᱫᱟᱜ ᱟᱵᱚᱱ ᱠᱟᱱᱟ ᱛᱚ ᱱᱚᱣᱟ ᱤᱫᱤ ᱠᱟᱛᱮ ᱟᱢ ᱪᱮᱫ ᱮᱢ ᱞᱟᱹᱭ ᱛᱟᱵᱚᱱᱟ
ᱪᱮᱫ ᱮᱢ ᱞᱟᱹᱭᱼᱟ᱾ᱢᱚᱡᱽ ᱛᱮ ᱫᱟᱜ ᱞᱮᱠᱟᱡ ᱫᱚ ᱦᱩᱲᱩ ᱠᱚ ᱢᱚᱡᱽ ᱜᱮ ᱵᱚᱱ ᱨᱚᱦᱚᱭ ᱠᱮᱭᱟ ᱞᱟᱦᱟ ᱞᱟᱦᱟ ᱜᱮ ᱟᱨᱠᱤ ᱚᱱᱟ ᱜᱮ ᱫᱟᱜ ᱦᱚᱸ ᱵᱟᱭ ᱫᱟᱜ ᱮᱫᱟ ᱮᱠᱫᱚᱢ ᱦᱟᱞᱠᱟ ᱦᱚᱸ ᱵᱟᱝ ᱚᱱᱟ ᱦᱟᱞᱠᱟ ᱦᱟᱞᱠᱟ ᱫᱟᱜ ᱫᱟ ᱚᱱᱟ ᱫᱚ ᱪᱟᱥ ᱦᱚᱸ ᱵᱟᱝ ᱞᱟᱜᱟᱜᱼᱟ ᱢᱚᱡᱽ ᱛᱮ ᱟᱨ ᱢᱟᱱᱮ ᱜᱟᱹᱰᱭᱟᱹ ᱠᱚ ᱵᱟᱝ ᱯᱮᱨᱮᱡᱚᱜᱼᱟ᱾
ᱟᱨ
ᱛᱚ ᱱᱚᱸᱜᱼᱚᱭ, ᱱᱚᱸᱜᱼᱚᱭ ᱢᱤᱫ ᱴᱟᱝ ᱡᱟᱦᱟᱸ ᱢᱤᱫ ᱴᱟᱝ ᱚᱠᱛᱚ ᱨᱮ ᱡᱮᱢᱚᱱ ᱟᱢ ᱧᱮᱞ ᱢᱮ ᱦᱮᱸ ᱡᱮᱢᱚᱱ ᱧᱮᱞ ᱞᱮᱠᱷᱟᱱ ᱟᱞᱮ ᱥᱮᱱ ᱡᱮᱢᱚᱱ ᱢᱤᱫ ᱴᱮᱱ ᱡᱟᱸᱦᱟ ᱚᱠᱛᱚ ᱨᱮ ᱡᱟᱸᱦᱟ ᱫᱟᱜ ᱨᱮᱭᱟᱜ ᱠᱟᱛᱷᱟ ᱡᱮᱢᱚᱱ ᱟᱸᱥᱟᱲ ᱵᱚᱸᱜᱟ ᱫᱤᱱ ᱫᱚ ᱢᱮᱱ ᱟᱠᱚ ᱟᱸᱥᱟᱲ ᱵᱚᱸᱜᱟ ᱫᱤᱱ ᱫᱚ ᱟᱹᱰᱤ ᱫᱟᱜ-ᱟ᱾ᱚᱱᱟ ᱫᱟᱜ ᱞᱮᱠᱷᱟᱱ ᱜᱮ ᱠᱤᱱᱛᱩ ᱦᱩᱲᱩ ᱨᱚᱦᱚᱭ ᱠᱚᱵᱚᱱ ᱫᱷᱩᱨᱟᱹᱜ-ᱟ᱾ ᱦᱮᱸ ᱥᱮ ᱵᱟᱝ? ᱟ ᱡᱟᱸᱦᱟ ᱢᱤᱫ ᱴᱟᱝ ᱡᱮᱢᱚᱱ ᱵᱟᱲᱟᱭ ᱟᱵᱚᱱ ᱡᱮ ᱢᱟᱜᱽ ᱯᱷᱟᱹᱜᱩᱱ ᱫᱚ ᱠᱤᱱᱛᱩ ᱫᱟᱨᱮ ᱥᱟᱠᱟᱢ ᱠᱚ ᱥᱟᱜᱮᱱᱚᱜᱼᱟ ᱵᱟᱦᱟᱜᱼᱟ ᱦᱮᱸ ᱥᱮ ᱵᱟᱝ? ᱚᱱᱟ ᱦᱚᱸ ᱠᱤᱱᱛᱩ ᱚᱱᱟ ᱢᱟᱜᱽ ᱯᱷᱟᱹᱜᱩᱱ ᱫᱚ ᱠᱤᱱᱛᱩ ᱵᱟᱝ ᱵᱟᱝ ᱵᱟᱦᱟ ᱥᱟᱜᱮᱱ ᱵᱟᱝ ᱥᱟᱜᱮᱱᱚᱜ ᱠᱟᱱᱟ ᱵᱟᱝ ᱵᱟᱦᱟᱜ ᱠᱟᱱᱟ᱾ ᱛᱚ ᱱᱚᱣᱟ ᱠᱷᱮᱛᱨᱮ ᱨᱮᱫᱚ ᱢᱤᱫ ᱴᱟᱝ ᱡᱟᱸᱦᱟ ᱦᱚᱭ ᱦᱤᱸᱥᱤᱫ ᱨᱮᱭᱟᱜ ᱢᱤᱫ ᱴᱟᱝ ᱵᱟᱹᱲᱤᱡ ᱚᱨᱥᱚᱝ ᱯᱟᱲᱟᱜ ᱠᱟᱱᱟ ᱱᱚᱣᱟ ᱨᱮ ᱫᱚ ᱠᱤᱱᱛᱩ ᱟᱵᱚ ᱠᱟᱱ ᱜᱮᱭᱟ ᱵᱚᱱ ᱥᱮ
ᱦᱮᱸ ᱱᱤᱭᱟᱹ ᱠᱚᱫᱚ ᱟᱵᱚᱣᱟᱜ ᱜᱮ ᱫᱚᱥ ᱫᱚ ᱚᱱᱟ ᱠᱚ ᱦᱮᱸ
ᱡᱮᱢᱚᱱ ᱟᱵᱚ ᱛᱤᱦᱤᱧ ᱚᱱᱟ ᱵᱤᱨ ᱵᱩᱨᱩ ᱡᱟᱦᱟ ᱢᱮᱱᱟᱜ ᱟᱠᱟᱫᱟ ᱚᱱᱟ ᱵᱩᱱ ᱥᱟᱯᱟᱭ ᱫᱟ ᱢᱟᱜ ᱥᱟᱯᱟ ᱠᱟᱛᱮᱫ ᱟᱵᱚ ᱚᱱᱟ ᱢᱤᱫ ᱴᱟᱝ ᱴᱟᱠᱟ ᱴᱟᱠᱟ ᱤᱱᱠᱟᱢ ᱥᱮ ᱯᱚᱭᱥᱟ ᱠᱟᱹᱣᱰᱤ ᱠᱟᱹᱣᱰᱤ ᱟᱨᱡᱟᱣ ᱞᱟᱹᱜᱤᱫ ᱢᱤᱫ ᱴᱟᱝ ᱵᱤᱨ ᱵᱩᱨᱩ ᱵᱩᱱ ᱢᱟᱜ ᱪᱟᱵᱟᱭ ᱫᱟ᱾
ᱟᱨ ᱚᱱᱟ ᱥᱟᱶᱛᱮ ᱢᱤᱫ ᱴᱟᱝ ᱚᱱᱟ ᱴᱟᱠᱟ ᱠᱷᱟᱹᱛᱤᱨ ᱥᱮ ᱠᱟᱹᱣᱰᱤ ᱠᱷᱟᱹᱛᱤᱨ ᱛᱮ ᱛᱟᱯᱚᱨᱮ ᱡᱟᱸᱦᱟ ᱢᱤᱫ ᱴᱟᱝ ᱠᱟᱹᱨᱠᱷᱟᱱᱟ ᱠᱚ ᱵᱮᱱᱟᱜ ᱠᱟᱱᱟ᱾ ᱠᱟᱹᱨᱠᱷᱟᱱᱟ ᱠᱚ ᱵᱮᱱᱟᱣ ᱠᱟᱛᱮ ᱢᱤᱫ ᱴᱟᱝ ᱚᱱᱟ ᱢᱤᱫ ᱴᱟᱝ ᱦᱚᱭ ᱦᱤᱸᱥᱤᱫ ᱨᱮᱭᱟᱜ ᱢᱤᱫᱴᱟᱝ ᱯᱨᱚᱵᱷᱟᱵᱽ ᱮ ᱮᱢ ᱫᱟ ᱥᱮ ᱵᱟᱝ
ᱦᱩᱸ ᱦᱮᱸ ᱫᱩᱥᱤᱛᱚᱜ ᱠᱟᱱᱟ ᱫᱷᱩᱣᱟᱹ
ᱠᱟ ᱨᱮ᱾ᱦᱚᱭ ᱦᱤᱸᱥᱤᱫ ᱠᱚ ᱫᱩᱥᱟᱹᱜ ᱠᱟᱱᱟ ᱛᱟᱦᱚᱞᱮ ᱱᱚᱣᱟ ᱠᱷᱟᱹᱛᱤᱨ ᱛᱮ ᱢᱤᱫ ᱴᱟᱝ ᱡᱟᱸᱦᱟ ᱢᱤᱫ ᱴᱟᱝ ᱫᱟᱜ ᱨᱮᱭᱟᱜ ᱢᱤᱫ ᱴᱟᱝ ᱠᱟᱛᱷᱟ ᱚᱱᱟ ᱠᱤᱱᱛᱩ ᱠᱤᱱᱛᱩ ᱵᱟᱭ ᱫᱟᱜ ᱫᱟᱲᱮᱭᱼᱟᱜ ᱠᱟᱱᱟ᱾ ᱦᱮᱸᱥᱮ ᱵᱟᱝ?
ᱵᱟᱝ ᱦᱳᱭ ᱠᱟᱱᱟ ᱴᱷᱤᱠ ᱥᱚᱢᱚᱭ ᱢᱚᱛᱚ ᱚᱱᱟ ᱜᱮ ᱦᱳᱭᱳᱜ ᱠᱟᱱᱟ ᱥᱚᱢᱚᱭ ᱢᱚᱛᱚ ᱵᱟᱭ ᱫᱟᱜ ᱚᱱᱟ ᱜᱮ᱾ ᱚᱱᱟ ᱦᱚᱛᱮᱫ ᱛᱮᱜᱮ
ᱦᱩᱸ ᱱᱚᱣᱟ ᱠᱷᱟᱹᱛᱤᱨ ᱛᱮ ᱢᱤᱫ ᱴᱟᱝ ᱴᱷᱤᱠ ᱢᱚᱛᱚ ᱫᱟᱜ ᱡᱟᱹᱲᱤ ᱵᱟᱝ ᱦᱩᱭ ᱞᱮᱱᱠᱷᱟᱱ ᱢᱤᱫ ᱴᱟᱝ ᱟᱵᱚ ᱢᱤᱫᱴᱟᱝ ᱡᱚᱢ ᱧᱩᱢ ᱟᱵᱩᱛᱳ ᱟᱵᱩᱛᱳ ᱟᱵᱩᱛᱳ ᱪᱟᱥᱵᱟᱥ ᱦᱚᱲ ᱠᱟᱱᱟᱵᱚᱱ ᱥᱮ ᱪᱟᱥᱵᱟᱥ ᱠᱟᱛ ᱛᱮᱜᱮ ᱟᱵᱚ ᱡᱚᱢ ᱧᱩ ᱦᱳᱭᱳᱜ ᱛᱟᱵᱚᱱᱟ ᱟᱨ ᱵᱟᱭ ᱫᱟᱜ ᱞᱮᱠᱷᱟᱱ ᱫᱚ ᱟᱵᱚ ᱵᱟᱵᱚᱱ ᱪᱟᱥ ᱫᱟᱲᱮᱭᱟᱜᱼᱟ ᱾
ᱥᱮ ᱫᱚ ᱴᱷᱤᱠ᱾ᱵᱟᱭ ᱫᱟᱜ ᱞᱮᱠᱷᱟᱡ ᱟᱵᱚ ᱦᱚᱸ ᱟᱵᱚ ᱪᱮᱜ ᱦᱚᱸ ᱪᱤᱠᱟᱹ ᱫᱟᱲᱮᱭᱟᱜᱼᱟ ᱾
ᱟᱯᱮ ᱥᱮᱫ ᱫᱚ ᱦᱟᱸᱜ ᱟᱯᱮ ᱥᱮᱫ ᱦᱳᱭ ᱟᱯᱮ ᱫᱚ ᱠᱚᱝᱠᱟ ᱚᱱᱠᱟ ᱛᱤᱱ ᱫᱷᱟᱵᱤᱡ ᱪᱟᱥ ᱛᱟᱦᱮᱱ ᱜᱤᱭᱟ ᱾
ᱟᱞᱮ ᱫᱷᱟᱣ ᱫᱚ ᱮᱠᱷᱚᱱ ᱢᱤᱫ ᱫᱷᱟᱣ ᱜᱮᱞᱮ ᱪᱟᱥᱟ ᱛᱚ ᱾ ᱚᱱᱟ ᱥᱚᱨᱟ ᱥᱚᱨᱟᱵᱚᱱ ᱵᱚᱸᱜᱟ ᱜᱮ
ᱥᱨᱟᱵᱚᱱ ᱵᱚᱸᱜᱟ ᱜᱮ᱾ ᱦᱮᱸ ᱥᱮ ᱵᱟᱝ?
ᱦᱩᱸ
ᱢᱟᱱᱮ ᱟᱨ ᱵᱟᱫ ᱵᱟᱹᱠᱤ ᱫᱤᱱ ᱫᱚ ᱪᱤᱜ ᱠᱚᱯᱮ ᱪᱟᱥ ᱛᱟᱦᱮᱱᱟ ᱾
ᱵᱟᱫ ᱵᱟᱠᱤ ᱫᱚ ᱥᱚᱵᱽᱡᱤ ᱛᱟᱯᱚᱨᱮ ᱳᱭ ᱜᱚᱢᱴᱚᱢ ᱠᱚ ᱪᱟᱥᱚᱜᱼᱟ ᱾
ᱟᱨ ᱟᱯᱮ ᱠᱩᱫᱳ ᱟᱯᱮ ᱠᱚᱫᱚ ᱵᱟᱨ ᱪᱷᱚᱴ ᱯᱮ ᱪᱟᱥᱟ ᱥᱮ-
ᱵᱟᱵᱟ ᱟᱞᱮ ᱦᱚᱸ ᱟᱞᱮ ᱦᱚᱸ ᱵᱚᱪᱷᱚᱨ ᱨᱮ ᱢᱤᱫ ᱫᱷᱟᱣ ᱜᱮᱞᱮ ᱪᱟᱥ ᱥᱮᱨᱢᱟ ᱨᱮ ᱢᱤᱫ ᱫᱷᱟᱣ ᱜᱮᱞᱮ ᱾ ᱪᱟᱥ ᱛᱮᱱᱟ ᱡᱟᱦᱟᱸ ᱫᱚ ᱦᱩᱭᱩᱜ ᱠᱟᱱᱟ ᱚᱱᱠᱟ ᱥᱨᱟᱵᱚᱱ ᱫᱤᱱ ᱜᱮ ᱟᱥᱟᱲ ᱥᱟᱨᱵᱚᱱ ᱱᱚᱣᱟ ᱫᱤᱱᱜᱮ ᱪᱟᱥ ᱫᱚ ᱦᱳᱭᱳᱜ ᱛᱟᱦᱮᱱ ᱜᱮᱭᱟ ᱾ ᱛᱚ ᱟᱨ ᱵᱟᱫᱽ ᱵᱟᱹᱠᱤ ᱫᱤᱱ ᱫᱚ ᱚᱱᱠᱟ ᱡᱮᱢᱚᱱ- ᱢᱩᱞᱟᱹ ᱠᱩ ᱵᱮᱸᱜᱟᱲ ᱠᱩ ᱵᱮᱞᱟᱛᱤ ᱠᱩ ᱠᱟᱨᱞᱟ
ᱱᱚᱜᱼᱱᱟ ᱠᱚ ᱪᱟᱥ ᱦᱩᱭᱩᱜ ᱠᱟᱱᱟ ᱟᱨ ᱡᱷᱤᱸᱜᱟᱹ ᱠᱩ ᱱᱚᱜᱱᱟ ᱠᱚᱜᱮ ᱪᱟᱥ ᱦᱩᱭᱩᱜ ᱚᱱᱟ ᱵᱟᱫᱽ ᱵᱟᱠᱤ ᱫᱤᱱ ᱫᱚ ᱛᱟᱨ ᱯᱚᱨ ᱚᱱᱟ ᱥᱟᱶ ᱛᱮ ᱦᱚᱸ ᱚᱱᱮ ᱛᱩᱲᱤ ᱠᱩ ᱛᱟᱯᱚᱨᱮ ᱜᱚᱢ
ᱟᱪᱪᱟ ᱦᱮᱸᱧ ᱥᱮᱱ ᱟᱠᱟᱱ ᱜᱮᱭᱟ ᱵᱟᱢ ᱪᱟᱥ ᱞᱮᱠᱷᱟᱡ ᱪᱮᱫ ᱮᱢ ᱡᱚᱢᱟ ᱟᱨᱚ᱾
ᱦᱩᱸ ᱦᱩᱸ ᱱᱚᱜ-ᱚᱭ ᱡᱮᱢᱚᱱ ᱟᱵᱩ ᱜᱮ ᱟᱵᱚ ᱟᱵᱚ ᱢᱟᱱᱮ ᱟᱵᱚ ᱠᱷᱟᱹᱛᱤᱨ ᱛᱮᱜᱮ ᱢᱟᱱᱮ ᱫᱟᱜ ᱡᱟᱹᱲᱤ ᱫᱚ ᱵᱟᱝ ᱦᱳᱭᱳᱜ ᱠᱟᱱᱱᱤᱭᱟᱹ ᱫᱚ ᱟᱵᱩ ᱜᱮ ᱫᱩᱥᱤ ᱠᱟᱱᱟ ᱵᱚᱱ ᱾
ᱟᱵᱚ ᱜᱮᱵᱚᱱ ᱫᱳᱥᱤ ᱠᱟᱱᱟ ᱱᱤᱭᱟᱹ ᱫᱚ
ᱦᱩᱸ ᱦᱩᱸᱜ ᱡᱷᱚᱛᱚ ᱠᱤᱪᱷᱩ ᱵᱤᱨ ᱵᱩᱨᱩ ᱡᱚᱛᱚ ᱵᱚᱱ ᱢᱟᱜ ᱪᱟᱵᱟᱭ ᱫᱟ ᱢᱟᱜ ᱵᱩᱨᱩ ᱵᱤᱨ ᱵᱩᱨᱩ ᱵᱚᱱ ᱢᱟᱜ ᱪᱟᱵᱟᱭ ᱫᱟ ᱠᱟᱹᱣᱰᱤ ᱠᱷᱟᱹᱛᱤᱨ ᱛᱮ ᱚᱱᱛᱮ ᱠᱟᱹᱣᱰᱤ ᱠᱷᱟᱹᱛᱤᱨ ᱛᱮ ᱯᱮ ᱱᱮ ᱢᱟᱱᱮ ᱢᱤᱫᱴᱟᱝ ᱥᱟᱬᱮᱥ ᱡᱩᱜᱽ ᱛᱮ ᱵᱚᱱ ᱥᱟᱬᱮᱥ ᱥᱟᱬᱮᱥ ᱡᱩᱜᱽ ᱵᱩᱱ ᱪᱟᱞᱟᱜ ᱠᱟᱱᱟ ᱡᱟᱦᱟᱸ ᱵᱤᱜᱽᱜᱟᱱ ᱡᱩᱜᱽ ᱾ ᱡᱟᱦᱟᱸ ᱫᱚ ᱦᱩᱭᱩᱜ ᱠᱟᱱᱟ ᱢᱟᱨᱟᱝ ᱠᱟᱹᱨᱠᱷᱟᱱᱟ ᱠᱚᱵᱚᱱ ᱵᱮᱱᱟᱣ ᱮᱫᱟ ᱠᱟᱹᱨᱠᱷᱟᱱᱟ ᱵᱮᱱᱟᱣ ᱠᱟᱛᱮ ᱚᱸᱰᱮ ᱟᱨᱚ ᱚᱸᱰᱮ ᱚᱱᱟ ᱫᱩᱦᱟᱹᱭ ᱫᱩᱦᱟᱹ ᱫᱚ ᱪᱟᱞᱟᱜ ᱠᱟᱱᱟ ᱫᱷᱩᱥᱟᱹᱜ ᱠᱟᱱᱟ ᱦᱚᱭ ᱦᱤᱸᱥᱤᱫ ᱮ ᱫᱷᱩᱥᱟᱹᱣ ᱮᱫᱟ ᱵᱤᱨ ᱵᱩᱨᱩᱭ ᱫᱷᱩᱥᱟᱹᱣ ᱮᱫᱟ ᱾ ᱱᱚᱣᱟ ᱠᱷᱟᱹᱛᱤᱨ ᱛᱮ ᱢᱤᱫᱴᱟᱱ ᱡᱟᱦᱟᱸ ᱦᱚᱭ ᱦᱤᱸᱥᱤᱫ ᱨᱮᱱᱟᱜ ᱡᱟᱦᱟᱸ ᱱᱟᱯᱟᱭ ᱫᱤᱠ ᱚᱱᱟ ᱱᱟᱯᱟᱭ ᱫᱤᱠ ᱵᱟᱹᱲᱤᱡᱚᱜ ᱠᱟᱱᱟ ᱾
ᱦᱳᱭ ᱥᱮ ᱟᱫᱚ ᱵᱟᱹᱲᱤᱡᱚᱜ ᱜᱮᱭᱟ᱾
ᱦᱩᱸ ᱱᱚᱣᱟ ᱜᱞᱳᱵᱟᱞ ᱵᱟᱲᱤᱡ ᱞᱮᱱᱠᱷᱟᱱ ᱡᱟᱹᱥᱛᱤ ᱥᱤ ᱛᱩ ᱟᱵᱚᱱ ᱠᱟ ᱥᱤᱛᱩᱝ ᱫᱤᱱ ᱫᱚ ᱡᱮᱢᱚᱱ ᱥᱤᱛᱩᱝ ᱫᱤᱱ ᱱᱤᱭᱟᱹ ᱵᱷᱟᱫᱚᱨ ᱟᱯᱮ ᱥᱮ ᱪᱮᱜ ᱥᱤᱛᱩᱝ ᱫᱚᱦᱚ
ᱟᱹᱰᱤ ᱵᱷᱟᱜᱮ ᱟᱹᱰᱤ ᱡᱳᱨ ᱜᱮ ᱟᱹᱰᱤ ᱡᱳᱨ ᱜᱮ ᱥᱤᱛᱩᱝ ᱞᱮᱫᱟ ᱥᱤᱛᱩᱝ ᱦᱚᱸ ᱚᱱᱟ ᱛᱮᱜᱮ ᱛᱚ ᱚᱱᱟ ᱫᱟᱨᱮ ᱠᱷᱟᱹᱛᱤᱨ ᱜᱮᱛᱚᱭ ᱥᱤ ᱛᱩᱝ ᱩᱸ ᱵᱟᱵᱤᱜ ᱥᱤᱛᱩᱝ ᱫᱚᱢᱮᱭ ᱥᱤᱛᱩᱝ ᱮᱫᱟ ᱫᱚᱢᱮ ᱫᱟᱨᱮ ᱠᱚᱵᱚᱱ ᱢᱟᱜ ᱥᱟᱯᱷᱟᱭ ᱮᱫᱟ᱾ ᱚᱱᱟ ᱠᱷᱟᱹᱛᱤᱨ ᱛᱮᱜᱮ ᱛᱚ ᱫᱚᱢᱮ ᱥᱤᱛᱩᱝ ᱟᱵᱚᱱ ᱠᱟᱱᱟ ᱚᱱᱟ ᱠᱚᱜᱤ- ᱱᱚᱜ-ᱚᱭ ᱛᱚ ᱱᱮᱥ ᱠᱷᱚᱡ ᱟᱨᱚ ᱵᱟᱜᱟᱱ ᱞᱮ ᱡᱩᱛᱫᱟ ᱟᱞᱮ ᱫᱷᱩᱨᱟᱹᱣ ᱠᱟᱱᱟ ᱠᱚᱲᱟ ᱠᱚ᱾
ᱦᱮᱱᱟᱜ ᱠᱟᱫ ᱛᱟᱞᱮᱭᱟ ᱢᱤᱫ ᱴᱮᱱ ᱜᱚᱰᱟ᱾ ᱚᱱᱟᱞᱮ ᱦᱚᱞᱟ ᱢᱟᱫᱷᱮᱨ ᱠᱷᱚᱞᱮ ᱨᱚᱦᱚᱭ ᱞᱮ ᱫᱷᱩᱨᱟᱹᱣ ᱠᱟᱱᱟ ᱫᱟᱨᱮ ᱠᱚ
ᱚᱻ ᱟᱹᱰᱤ ᱵᱷᱟᱜᱮ ᱟᱹᱰᱤ ᱵᱷᱟᱜᱮ ᱟᱹᱰᱤ ᱵᱷᱟᱜᱤ ᱵᱟᱜᱟᱱ ᱠᱚᱫᱚ ᱪᱤᱜ ᱵᱟᱜᱟᱱ ᱠᱚᱯᱮ ᱨᱚᱦᱚᱭ ᱮᱫᱟ?
ᱱᱚᱜ-ᱚᱭ ᱛᱚ ᱟᱫᱚ ᱩᱞ ᱵᱟᱜᱟᱱ ᱠᱚᱞᱮ ᱪᱟᱨᱟ ᱠᱚ ᱟᱹᱜᱩ ᱠᱟᱜ ᱞᱮᱭᱟ ᱪᱟᱨᱟ ᱞᱮ ᱨᱚᱦᱚᱭ ᱞᱟᱹᱜᱤᱫ ᱦᱚᱞᱟ ᱞᱮ ᱜᱟᱰᱟᱣ ᱠᱟᱫᱟ ᱾ ᱛᱤᱦᱤᱧ ᱞᱮ ᱨᱚᱦᱚᱭ ᱵᱟᱲᱟᱣᱟᱫᱟ-
ᱟᱫᱚ ᱱᱤᱭᱟᱹ ᱥᱤᱡᱤᱱ ᱠᱟᱱᱜᱮᱭᱟ ᱨᱚᱦᱚᱭ ᱞᱟᱹᱜᱤᱫ ᱜᱮ ᱟᱫᱚ ᱨᱚᱦᱚᱭ ᱞᱟᱹᱜᱤᱫ ᱠᱟᱱ ᱜᱮᱭᱟ ᱥᱤᱡᱤᱱ ᱫᱚ ᱟᱫᱚ ᱚᱱᱟ ᱜᱮᱞᱮ ᱨᱚᱦᱚᱭ ᱠᱟᱜ ᱠᱟᱱᱟ ᱫᱟᱨᱮ ᱠᱚ
ᱩᱞ ᱵᱟᱜᱟᱱ ᱥᱟᱶ ᱥᱟᱶᱛᱮ ᱮᱴᱟᱜ ᱫᱟᱨᱮ ᱠᱚ ᱚᱱᱠᱟ ᱵᱟᱯᱮ ᱨᱚᱦᱚᱭ ᱫᱟ?
ᱦᱮᱸ ᱢᱟᱱᱮ ᱤᱭᱟᱹ ᱤᱞᱮᱠᱴᱨᱤᱥᱤᱭᱟᱱ ᱫᱟᱨᱮ ᱯᱷᱚᱨᱢᱟᱨ ᱫᱟᱨᱮ ᱡᱟᱦᱟᱸ ᱠᱚ ᱢᱮᱛᱟᱜ ᱠᱟᱱᱟ
ᱦᱮᱸ ᱦᱮᱸ ᱦᱮᱸ
ᱦᱳᱭ ᱚᱱᱟ ᱫᱟᱨᱮ ᱠᱚ ᱨᱚᱦᱚᱭ ᱦᱩᱭᱩᱜ ᱠᱟᱱᱟ
ᱱᱤᱛᱚᱜ ᱚᱠᱛᱚ ᱯᱮ ᱨᱚᱦᱚᱭ ᱞᱮᱠᱷᱟᱡ ᱫᱚ ᱢᱤᱫᱴᱟᱝ ᱚᱱᱮ
ᱦᱩᱸ
ᱦᱮᱸ ᱡᱟᱦᱟᱸ ᱫᱚ ᱦᱩᱭᱩᱜ ᱠᱟᱱ ᱦᱳᱭ ᱧᱟᱢᱟ ᱦᱮᱸ ᱥᱮ ᱵᱟᱝ
ᱦᱚᱭ ᱢᱟᱱᱮ ᱦᱚᱭ ᱦᱟᱣᱟ ᱠᱚ ᱧᱟᱢᱚᱜᱼᱟ ᱤᱱᱟᱹᱠᱷᱟᱡ
ᱦᱮᱸ ᱦᱮᱸ ᱫᱟᱨᱮ ᱨᱚᱦᱚᱭ ᱫᱚ ᱵᱷᱟᱜᱤ ᱜᱮᱭᱟ ᱦᱮᱸ ᱦᱮᱸ
ᱦᱩᱸ
ᱫᱟᱨᱮ ᱨᱚᱦᱚᱭ ᱠᱚ ᱫᱚ ᱵᱷᱟᱜᱮ᱾
ᱚᱱᱟ ᱠᱚᱜᱮ ᱠᱟᱹᱢᱤ ᱦᱩᱭᱩᱜ ᱠᱟᱱᱟ
ᱦ
ᱚᱱᱟ ᱠᱚᱜᱮ ᱠᱷᱟᱱ ᱫᱚ ᱠᱟᱹᱢᱤ ᱦᱩᱭᱩᱜ ᱠᱟᱱᱟ
ᱟᱪᱪᱷᱟ ᱟᱪᱪᱷᱟ ᱟᱪᱪᱷᱟ
ᱛᱮ
ᱟᱥᱟᱯᱚᱨᱮ ᱟᱢᱵᱟᱵᱩᱛᱤ ᱠᱚ ᱥᱟᱠᱨᱟᱛ ᱠᱚ ᱪᱮᱫ ᱞᱮᱠᱟᱯᱮ ᱢᱟᱲᱣ ᱠᱮᱫᱟ ᱠᱤᱪᱷᱩ ᱫᱤᱱ ᱢᱟᱲᱟᱝ ᱠᱮᱫ ᱟᱢᱵᱟᱵᱟᱹᱤ ᱫᱚ ᱦᱩᱭᱱᱟ
ᱦᱮᱸ ᱱᱚᱜ ᱚᱭ ᱛᱚ ᱠᱤᱪᱷᱩ ᱫᱤᱱᱜ ᱜᱮ ᱵᱷᱟᱜᱤ ᱜᱤᱧ ᱢᱟᱱᱟᱣ ᱦᱩᱭ ᱟᱠᱟᱱᱟ ᱟᱹᱰᱤ ᱱᱟᱯᱟᱭ ᱜᱮ ᱱᱟᱯᱟᱭ ᱜᱮᱛᱟᱵᱚ ᱵᱟᱲᱟᱭᱱᱟ ᱛᱚ ᱟᱯᱮ ᱠᱚᱜᱮ ᱪᱮᱫ ᱞᱮᱠᱟ ᱯᱮ ᱢᱟᱱᱟᱣ ᱠᱮᱫᱟ ᱟᱢᱵᱟᱵᱟᱹᱛᱤ ᱠᱚ ᱥᱟᱠᱨᱟᱛ
ᱟᱢᱵᱟᱵᱟᱹᱛᱤ ᱠᱚᱫᱚ ᱟᱢᱵᱟᱵᱟᱹᱛᱤ ᱫᱤᱱ ᱞᱮᱠᱟᱱ ᱫᱤᱱ ᱨᱮᱫᱚ ᱚᱱᱟ ᱠᱚ ᱠᱟᱱᱴᱷᱟᱲ ᱠᱚ ᱛᱟᱯᱚᱨ ᱩᱞ ᱵᱤᱞᱤ ᱠᱚ ᱩᱞ ᱵᱤᱞᱤ ᱠᱚ ᱚᱱᱟ ᱚᱱᱟ ᱠᱚ ᱚᱱᱟ ᱠᱚ ᱡᱚᱢ ᱵᱟᱲᱟ ᱦᱩᱭᱱᱟ ᱛᱚ ᱠᱷᱟᱡᱟᱹᱲᱤ ᱥᱟᱛᱮᱜ ᱩᱞ ᱵᱤᱞᱤ ᱠᱚ ᱠᱟᱱᱴᱷᱟᱲ ᱠᱚ ᱥᱤᱯᱤ ᱠᱟᱛᱮᱫ ᱡᱚᱢ ᱵᱟᱲᱟ ᱠᱚ ᱡᱚᱢ ᱵᱟᱲᱟ ᱦᱩᱭᱱᱟ ᱛᱚ ᱚᱱᱠᱟ ᱵᱟᱲᱟᱛᱮᱫ ᱚᱱᱠᱟ ᱠᱟᱛᱮᱜ ᱜᱮ ᱟᱢᱵᱟᱯᱟᱹᱛᱤ ᱫᱚᱮ ᱚᱱᱟ ᱟᱞᱮ ᱯᱟᱥᱮ ᱥᱮᱫ ᱜᱮ ᱯᱟᱛᱟ ᱠᱚ ᱦᱩᱭᱩᱜ ᱠᱟᱱ ᱛᱟᱦᱮᱱᱟ ᱛᱳ ᱚᱱᱟ ᱠᱚ ᱡᱚᱢ ᱵᱟᱲᱟ ᱠᱟ ᱠᱟᱛᱮᱜ ᱛᱚ ᱯᱟᱛᱟ ᱧᱮᱞ ᱠᱚ ᱪᱟᱞᱟᱣ ᱦᱩᱭ ᱞᱮᱱ ᱜᱮᱭᱟ
ᱟᱪᱪᱷᱟ
ᱱᱚᱝᱠᱟ ᱠᱟᱛᱮ ᱜᱮ ᱟ ᱟᱵᱚ ᱫᱚ ᱛᱟᱵ ᱮᱱᱟ ᱦᱩᱸ ᱥᱩᱠᱨᱤ ᱠᱚᱠᱚ ᱜᱚᱡ ᱠᱚ ᱛᱟᱦᱮᱱᱟ ᱥᱮ ᱵᱟᱝ ᱟᱢᱵᱟᱵᱚᱛᱤ ᱨᱮ
ᱦᱮᱸ ᱜᱚᱡ ᱠᱮᱫ ᱠᱚᱜᱮᱭᱟ ᱠᱚ ᱜᱚᱡ ᱠᱟᱜ ᱠᱚᱜᱮᱭᱟ ᱠᱚ
ᱚ ᱛᱤᱱᱟᱹᱜ ᱠᱚ ᱛᱤᱱᱟᱹᱜ ᱜᱟᱱ ᱠᱚ ᱜᱚᱡ ᱞᱮᱫ ᱠᱚᱣᱟ ᱵᱟᱰᱟᱭ ᱯᱮᱭᱟ ᱥᱮ ᱢᱤᱫᱴᱟᱝ
ᱪᱷᱚᱴᱤ ᱠᱚ ᱜᱚᱡ ᱞᱮᱫ ᱠᱚ ᱛᱟᱞᱮᱭᱟ
ᱚ ᱟᱹᱰᱤ ᱩᱛᱟᱹᱨ
ᱦ ᱟᱨ ᱞᱟᱹᱴᱩ ᱦᱚᱸ ᱞᱟᱹᱴᱩ ᱜᱮᱭᱟ ᱠᱩᱞᱦᱤ ᱦᱚᱛᱫᱚ ᱚᱱᱟ ᱛᱮᱜᱮ ᱚᱱᱟ ᱛᱮᱜᱮ
ᱚᱱᱟ ᱟᱹᱰᱤ ᱠᱚ ᱛᱟᱦᱮ ᱟᱹᱰᱤ ᱟᱹᱰᱤ ᱠᱚ ᱦᱟᱛᱟᱣ ᱠᱮᱫᱟ ᱦᱚᱲ ᱠᱚᱦᱚᱸ ᱫᱩᱠ
ᱦᱮᱸ ᱦᱚᱲ ᱠᱚ ᱦᱮᱸ ᱦᱟᱛᱟᱣ
ᱦ ᱟᱞᱮ ᱥᱮᱫ ᱦᱚᱸ ᱚᱱᱠᱟ ᱜᱮ ᱢᱟᱱᱮ ᱟᱲ ᱞᱟᱴᱩ ᱞᱟᱹᱴᱩ ᱟᱲᱟᱭ ᱥᱚ ᱞᱟᱹᱩ ᱛᱮ ᱠᱷᱟᱱ ᱫᱚ ᱚᱱ ᱜᱮ ᱟᱞᱮ ᱦᱚᱸ ᱠᱚ ᱜᱚᱡ ᱞᱮᱫ ᱠᱚᱜᱮ ᱢᱚᱴᱟᱢᱩᱴᱤ ᱯᱟᱸᱪᱴᱤ ᱠᱚ ᱜᱚᱡ ᱞᱮᱫᱠᱣᱟ ᱯᱟᱸᱪᱴᱤ ᱠᱟᱛᱮᱫ ᱚᱠᱚᱭ ᱫᱚ ᱢᱤᱫ ᱠᱮᱡᱤ ᱠᱚ ᱵᱟᱨ ᱠᱮᱡᱤ ᱠᱚ ᱯᱮ ᱠᱮᱡᱤ ᱠᱟᱛᱮ ᱠᱚ ᱦᱟᱛᱟᱣ ᱠᱮᱫᱟ ᱯᱤᱴᱷᱟᱹ ᱠᱮᱫᱟ ᱠᱚ ᱯᱤᱴᱷᱟ ᱠᱮᱫᱟᱠᱚ ᱟᱨ ᱟᱵᱚ ᱫᱚ ᱟᱵᱚ ᱫᱚ ᱵᱟᱲᱟᱭ ᱜᱮᱭᱟ ᱟᱵᱚ ᱵᱟᱲ ᱜᱮᱛᱚ ᱢᱮᱱᱟᱜ ᱛᱟᱵᱚᱱᱟ ᱟᱵᱚ ᱫᱚ ᱵᱟᱦᱟ ᱦᱩᱭᱩᱜ ᱥᱚᱦᱚᱨᱟᱭ ᱦᱩᱭᱩᱜ ᱥᱟᱠᱨᱟᱛ ᱦᱩᱭᱩᱜ ᱛᱚ ᱱᱚᱣᱟ ᱨᱮᱫᱚ ᱟᱵᱚ ᱫᱚ ᱥᱩᱠᱨᱤ ᱡᱤᱞ ᱫᱚᱨᱠᱟᱨ ᱛᱚ ᱥᱩᱠᱨᱤ ᱡᱤᱞ ᱫᱚᱨᱠᱟᱨ ᱜᱮ
ᱦᱮᱸ ᱦᱸ
ᱚ
ᱥᱩᱠᱨᱤ ᱡᱤᱞ ᱜᱮ ᱛᱚᱵᱚᱜ ᱫᱚ ᱠᱟᱱᱟ ᱦᱚᱸ ᱥᱚᱵ ᱨᱮᱜᱮ ᱥᱩᱠᱨᱤ ᱡᱤᱞ ᱜᱮᱛᱚ ᱞᱟᱜᱟᱜᱼᱟ
ᱦᱩᱸ ᱥᱩᱠᱨᱤ ᱡᱤᱞ ᱫᱚ ᱵᱟᱦᱟ ᱦᱩᱭᱩᱜ ᱥᱚᱨᱦᱟᱭ ᱦᱩᱭᱩᱜ ᱡᱚᱛᱚ ᱨᱮᱜᱮ ᱟᱵᱚᱣᱟᱜ ᱫᱚ ᱚᱱᱟ ᱞᱟᱜᱟᱜ ᱜᱮ ᱵᱚᱸᱜᱟ ᱵᱩᱨᱩ ᱨᱮᱦᱚ
ᱵᱚᱸᱜᱟ ᱵᱩᱨᱩ ᱨᱮᱦᱚᱸ ᱥᱩᱠᱨᱤ ᱡᱤᱞ ᱫᱚ ᱞᱟᱜᱟᱜ ᱜᱮᱭᱟ
ᱦᱩ ᱦᱩ ᱥᱚᱨᱚᱨᱟᱭ ᱠᱚ ᱪᱮᱫ ᱞᱮᱠᱟ ᱦᱩᱭᱩᱜ ᱠᱟᱱᱟ ᱜᱮᱭᱟ ᱟᱯᱮ ᱥᱮᱫ
ᱥᱚᱨᱦᱟᱭ ᱠᱚᱦᱚᱸ ᱟᱹᱰᱤ ᱱᱟᱯᱟᱭ ᱜᱮ ᱥᱚᱨᱦᱟᱭ ᱠᱚᱦᱚᱸ
ᱛᱤᱱ ᱫᱤᱱ ᱛᱤᱱ ᱫᱤᱱ ᱯᱮ ᱥᱚᱨᱦᱟᱭᱚᱜ ᱜᱮᱭᱟ ᱚᱱᱠᱟ ᱛᱤᱱᱟᱜ ᱫᱤᱱ ᱯᱮ ᱥᱚᱨᱦᱟᱭᱚᱜ ᱠᱟᱱ ᱜᱮᱭᱟ ᱪᱮᱫ ᱵᱚᱸᱜᱟ ᱥᱚᱨᱦᱟᱭ ᱵᱚᱸᱜᱟ ᱜᱮᱯᱮ ᱥᱚᱨᱦᱟᱭᱚᱜ ᱠᱟᱱ ᱜᱮᱭᱟ ᱛᱚ
ᱟᱞᱮᱚ ᱱᱚᱛᱮ ᱤᱭᱟᱹ ᱥᱚᱨᱚᱦᱚᱨᱟᱭ ᱵᱚᱸᱜᱟ ᱥᱚᱨᱦᱟᱭ ᱵᱚᱜᱟᱞᱮ ᱥᱳᱨᱼᱟ ᱩᱸ
ᱠᱟᱹᱞᱤ ᱯᱩᱡᱩᱜ ᱠᱟᱹᱞᱤ ᱯᱩᱡᱟᱹ ᱛᱚ ᱦᱮ ᱜᱮ
ᱦᱮᱸ ᱠᱟᱹᱞᱤ ᱯᱩᱡᱟᱹ ᱛᱟᱭᱚᱢ ᱨᱮᱜᱮᱞᱮ ᱥᱚᱨᱦᱟᱭᱚᱜ-ᱟ ᱢᱟᱱᱮ ᱠᱟᱹᱞᱤ ᱯᱩᱡᱟᱹ ᱤᱭᱟᱹ ᱦᱩᱭᱱᱟ ᱵᱟᱨᱯᱮ ᱫᱤᱱ ᱛᱟ ᱛᱟᱯᱚᱨᱮ ᱞᱮ ᱥᱚᱨᱦᱟᱭᱚᱜ-ᱟ
ᱛᱤᱱ ᱫᱤᱱ ᱥᱚᱨᱦᱟᱭ ᱫᱚ ᱦᱩᱭᱩᱜ ᱠᱟᱱᱟ ᱚᱱᱠᱟ ᱯᱮ ᱫᱤᱱ ᱯᱩᱱ ᱫᱤᱱ ᱢᱚᱬᱮ ᱫᱤᱱ
ᱦᱳᱭ ᱚᱱᱠᱟ ᱫᱚ ᱵᱟᱝ ᱪᱟᱞᱟᱜ-ᱟ ᱳᱭ ᱛᱳᱢᱟᱨ ᱱᱚ ᱫᱤᱱ ᱟᱞᱮ ᱫᱚ ᱴᱟᱨᱜ ᱱᱚ ᱫᱤᱱ ᱜᱮ ᱛᱟᱦᱮᱱ ᱛᱟᱞᱮᱭᱟ ᱟᱞᱮᱭᱟᱜ ᱫᱚ ᱠᱚᱴᱟ ᱦᱮᱱᱟᱜ ᱟᱠᱟᱫᱟ ᱱᱚ ᱫᱤᱱ
ᱱᱚ ᱫᱤᱱ ᱛᱮ ᱛᱟᱦᱮᱱ ᱜᱮᱭᱟ
ᱟᱞᱮᱭᱟᱜ ᱫᱚ ᱱᱚ ᱫᱤᱱ ᱨᱮᱜᱮ ᱞᱮ ᱥᱚᱨᱦᱟᱭᱚᱜ-ᱟ
ᱦᱮᱞᱳ ᱦᱮᱸ ᱦᱮᱞᱳ
ᱦᱮᱸ ᱦᱮᱞᱳ
ᱚ ᱢᱮᱱᱫᱟᱹᱧ ᱡᱟᱦᱟᱸ ᱚᱱᱟ ᱥᱚᱨᱦᱟᱭ ᱦᱩᱭᱩᱜ ᱫᱚ ᱚᱱᱟ ᱫᱚ ᱢᱟᱱᱮ ᱟᱥᱚᱞ ᱫᱚ ᱦᱩᱭᱩᱜ ᱠᱟᱱᱟ ᱛᱚ ᱢᱚᱬᱮ ᱫᱤᱱ ᱟᱫᱚ ᱢᱚᱬᱮ ᱫᱤᱱ ᱠᱷᱚᱱ ᱡᱟᱦᱟᱸ ᱨᱟᱹᱥᱠᱟᱹ ᱠᱚᱫᱚ ᱛᱟᱦᱮᱱ ᱜᱮᱭᱟ ᱢᱟᱱᱮ ᱦᱮᱸ ᱚᱱᱟ ᱫᱷᱟᱹᱵᱤᱡ ᱫᱚ ᱱᱚ ᱫᱤᱱ ᱜᱮ ᱪᱟᱞᱟᱜ ᱜᱮᱭᱟ ᱦᱮᱸ ᱵᱟᱝ ᱡᱟᱦᱟᱸ ᱟᱥᱚᱞ ᱥᱚᱦᱨᱟᱭ ᱠᱟᱱ ᱛᱟᱵᱚᱱᱟ ᱚᱱᱟ ᱫᱚ ᱚᱱᱟ ᱫᱚ ᱚᱱᱟ ᱫᱚ ᱢᱚᱬᱮ ᱫᱤᱱ ᱠᱟᱱᱟ ᱢᱚᱬᱮ ᱢᱟᱦᱟ ᱠᱟᱱᱟ ᱥᱮ